ᱦᱮᱸ ᱡᱩᱵᱟᱹᱭ ᱟᱫᱚ ᱪᱮᱫ ᱠᱚᱵᱤᱱ ᱪᱤᱠᱟᱹᱭ ᱫᱟ?
ᱦᱩᱸ ᱚᱲᱟᱜ ᱠᱚᱨᱮ ᱜᱮ᱾
ᱚ ᱵᱮᱥ ᱵᱟᱲᱟ ᱜᱮ?
ᱦᱮᱸ ᱜᱚᱝᱠᱮ ᱵᱮᱥ ᱵᱟᱲᱟ ᱜᱮ ᱱᱤᱭᱟᱹ ᱜᱷᱟᱹᱲᱤᱡ ᱫᱚ ᱦᱟᱸᱜ᱾
ᱚ
ᱟᱯᱮ ᱜᱮᱯᱮ ᱪᱮᱜ ᱠᱚᱯᱮ ᱪᱤᱠᱟᱹ ᱵᱟᱲᱟ
ᱦᱚᱸ ᱟᱞᱮ ᱦᱚᱸ ᱚᱝᱠᱟᱜᱮ ᱵᱮᱥ ᱵᱟᱲᱟ ᱜᱮ᱾
ᱚ ᱚᱲᱟᱜ ᱠᱚᱨᱮ ᱜᱮ ᱛᱟᱞᱦᱮ?
ᱦᱮᱸ ᱚᱲᱟᱜ ᱠᱚᱨᱮ ᱜᱮ ᱱᱤᱭᱟᱹ ᱥᱚᱢᱚᱭ ᱫᱚ ᱱᱮᱥ ᱫᱚ᱾
ᱚᱸ
ᱫᱟᱵᱤᱱ ᱫᱚ ᱚᱠᱟ ᱨᱮ ᱚᱲᱟᱜ ᱠᱚᱨᱮ ᱥᱮ ᱵᱟᱦᱨᱮ ᱠᱚᱨᱮ?
ᱦᱮᱸ ᱜᱚᱝᱠᱮ ᱚᱲᱟᱜ ᱠᱚᱨᱮ ᱚᱱᱮ ᱪᱟᱥ ᱠᱚᱵᱚᱱ ᱦᱚᱨᱚ ᱵᱚᱨᱚᱜ ᱠᱟᱱᱟ ᱪᱟᱥ ᱠᱚᱨᱮ ᱜᱮ᱾
ᱚ ᱟᱪᱪᱷᱟ ᱦᱮᱸ ᱫᱟ ᱪᱟᱥ ᱠᱚᱫᱚ ᱛᱤᱱᱟᱹᱜ ᱴᱟ?
ᱦᱮᱸ ᱚᱱᱠᱟᱜᱮ ᱦᱮᱱᱟᱜᱼᱟ ᱟᱨᱠᱤ ᱪᱟ ᱠᱚᱫᱚ ᱚᱱᱠᱟᱜᱮ ᱨᱚᱦᱚᱭ ᱦᱩᱭ ᱠᱟᱱᱟ ᱟᱨᱠᱤ ᱠᱤᱪᱷᱩ ᱠᱤᱪᱷᱩ ᱢᱮᱱᱟᱜᱼᱟ᱾ ᱦᱮᱸ ᱜᱷᱩᱴᱩ ᱡᱟᱭᱜᱟ ᱠᱚ ᱵᱟᱹᱠᱤ ᱢᱤᱱᱟᱜᱼᱟ ᱟᱨᱠᱤ᱾
ᱚᱻ
ᱛᱟᱯᱚᱨᱮ ᱟᱯᱮ ᱫᱚ ᱛᱤᱱ ᱥᱟᱺᱜᱤᱧ ᱠᱮᱫᱟ ᱯᱮ?
ᱟᱞᱮ ᱥᱮᱫ ᱦᱚᱸ, ᱦᱚᱸ ᱟᱞᱮ ᱥᱮᱫ ᱦᱚᱸ ᱚᱱᱠᱟ ᱜᱮ ᱥᱟᱹᱨᱫᱤ ᱠᱟᱜᱼᱟ ᱠᱚ ᱱᱮᱥ ᱫᱚ᱾
ᱚᱻ ᱟᱫᱚ ᱟᱞᱮ ᱦᱚᱸ ᱱᱚᱝᱠᱟᱜᱮ ᱪᱟᱥ ᱠᱚᱫᱚᱞᱮ ᱥᱟᱨᱫᱤᱭ ᱠᱟᱫᱟ ᱦᱟᱸᱜ, ᱮᱢᱚᱱ ᱡᱤᱱᱤᱥ ᱠᱟᱱ ᱛᱟᱵᱚᱱᱟ ᱜᱚᱢᱠᱮ ᱴᱟᱭᱤᱢ ᱴᱮᱵᱤᱞ ᱚᱠᱛᱚ ᱨᱮ ᱵᱟᱵᱚᱱ ᱨᱚᱦᱚᱭ ᱞᱮᱠᱷᱟᱱ ᱵᱟᱵᱚᱱ ᱵᱟᱝ ᱦᱩᱭᱩᱜ ᱛᱟᱵᱚᱱᱟ ᱦᱩᱲᱩ ᱠᱚᱦᱚᱸ, ᱴᱷᱤᱠ ᱴᱟᱭᱤᱢ ᱨᱮ᱾
ᱛᱟᱣ ᱛᱤᱱᱟᱹᱜ ᱥᱤᱡᱤᱱ ᱚᱱᱛᱮ ᱫᱚ ᱪᱟᱥ ᱦᱩᱭᱩᱜ ᱜᱮᱭᱟ ᱟᱯᱮ ᱚᱱᱛᱮ ᱫᱚ?
ᱦᱮᱸ,
ᱛᱤᱱᱟᱹᱜ ᱥᱤᱡᱤᱱ ᱫᱚ ᱚᱱᱛᱮ ᱪᱟᱥ ᱦᱩᱭᱩᱜ ᱜᱮᱭᱟ?
ᱦᱮᱸ ᱜᱚᱢᱠᱮ ᱟᱞᱮᱥᱮᱫ ᱢᱟ ᱵᱟᱨ ᱥᱤᱡᱤᱱ ᱞᱮ ᱪᱟᱥᱟ, ᱢᱤᱫ ᱱᱤᱛᱚᱜ ᱢᱤᱫᱴᱟᱝ ᱟᱥᱟᱲ ᱵᱚᱸᱜᱟ ᱡᱟᱦᱟᱸ ᱫᱟᱜ ᱡᱟᱲᱤ ᱱᱚᱜ-ᱚᱭ ᱱᱤᱛᱚᱜ ᱠᱚ ᱪᱟᱥ ᱜᱮᱭᱟ ᱟᱨ
ᱟᱪᱪᱷᱟ᱾
ᱛᱩᱝ ᱫᱤᱱ ᱢᱤᱫ ᱫᱷᱟᱣ ᱪᱟᱥ ᱦᱩᱭᱩᱜ ᱜᱮᱭᱟ᱾
ᱚ ᱟᱪᱪᱷᱟ ᱦᱮᱸ᱾
ᱦᱳᱭ ᱟᱫᱚ ᱜᱚᱢᱠᱮ ᱟᱯᱮᱥᱮᱫ ᱛᱟᱦᱞᱮ ᱟᱯᱮ ᱫᱚ ᱛᱤᱱ ᱫᱷᱟᱣ ᱯᱮ ᱪᱟᱥᱟ?
ᱟᱞᱮ ᱦᱚᱸ ᱚᱱᱠᱟᱜᱮ ᱯᱮ ᱫᱷᱟᱣ᱾
ᱚᱻ ᱾ ᱯᱮ ᱫᱷᱟᱣ ᱯᱮ ᱪᱟᱥᱟ?
ᱯᱮ ᱥᱤᱝ ᱪᱟᱥ ᱦᱩᱭᱩᱜ ᱜᱮᱭᱟ, ᱦᱮᱸ᱾
ᱟᱪ ᱟᱪᱪᱷᱟ ᱪᱮᱫ ᱠᱟ ᱜᱚᱝᱠᱮ ᱢᱟᱱᱮ ᱪᱮᱫ ᱠᱟᱱ ᱱᱚᱝᱠᱟ ᱚᱠᱟᱴᱟᱜ ᱴᱟᱭᱤᱢ ᱠᱚᱨᱮᱯᱮ ᱪᱟᱥᱟ ᱯᱮ ᱫᱷᱟᱣ ᱫᱚ?
ᱱᱤᱝᱠᱟᱹᱱ ᱫᱟᱜ ᱡᱟᱹᱯᱩᱫ ᱥᱚᱢᱚᱭ ᱱᱤᱭᱟᱹ ᱥᱚᱢᱚᱭ᱾ ᱟᱥᱟᱲ ᱥᱨᱟᱵᱚᱱ ᱥᱚᱢᱚᱭ ᱱᱤᱭᱟᱹ ᱢᱤᱫ ᱢᱤᱫᱴᱮᱱ ᱪᱟᱥ ᱦᱩᱭᱩᱜᱼᱟ᱾ ᱛᱟᱨᱯᱚᱨ ᱟᱥᱟᱲ ᱥᱨᱟᱵᱚᱱ ᱯᱚᱨ ᱡᱮ ᱵᱟᱹᱭᱥᱟᱠᱷ ᱵᱚᱸᱜᱟ ᱵᱟᱹᱭᱥᱟᱠᱷ ᱡᱳᱥᱴᱷᱚ ᱵᱚᱸᱜᱟ᱾
ᱟᱪᱪᱷᱟ ᱟᱨ ᱢᱤᱫᱴᱟ
ᱯᱷᱟᱞᱜᱩᱱ ᱪᱟᱹᱛᱨᱳ ᱚᱱᱮ ᱚᱝᱠᱟ᱾
ᱟᱪᱪᱷᱟ ᱟᱪᱪᱷᱟ᱾ ᱯᱮ ᱫᱷᱟᱣ ᱯᱮ ᱪᱟᱥᱟ᱾
ᱦᱩᱸ᱾
ᱟᱫᱚ ᱯᱮ ᱫᱷᱟᱣ ᱯᱮ ᱪᱟᱥᱮᱫ ᱫᱚ ᱜᱚᱢᱠᱮ ᱟᱫᱚ ᱪᱮᱫ ᱠᱚ ᱢᱮᱱᱟᱜ ᱛᱮ ᱚᱱᱟ ᱠᱚᱨᱮ ᱢᱚᱴᱚᱨ ᱢᱮᱥᱟᱞ ᱡᱟᱭᱦᱳᱠ ᱥᱮᱞᱚ ᱠᱚ ᱢᱮᱱᱟᱜᱼᱟ ᱥᱮ ᱪᱮᱫ, ᱥᱮ ᱵᱟᱸᱫᱷ ᱠᱚ ᱠᱮᱞᱟᱱ ᱠᱚ?
ᱦᱮᱸ ᱵᱟᱸᱫᱽ, ᱠᱮᱞᱟᱱ ᱢᱮᱱᱟᱜ ᱛᱟᱞᱮᱭᱟ ᱠᱮᱞᱟᱱ ᱜᱟᱰᱟ ᱠᱚ ᱢᱮᱱᱟᱜᱼᱟ᱾ ᱢᱟᱴᱷ ᱠᱚ ᱢᱮᱱᱟᱜ -ᱟ, ᱱᱤᱭᱟᱹ ᱥᱚᱢᱚᱭ ᱫᱚᱢᱮ ᱫᱟᱜ᱾ ᱠᱮᱞᱟᱱ ᱠᱚ ᱢᱟ, ᱵᱟᱹᱫᱷ ᱠᱚᱢᱟᱭ ᱰᱩᱵᱩᱡ ᱪᱟᱵᱟᱣ ᱠᱟᱱᱟ ᱢᱟᱴᱷ ᱠᱚ ᱡᱟᱠᱮ ᱵᱚᱞᱮ᱾
ᱦᱳᱭ ᱦᱳᱭ ᱦᱚᱸ ᱚᱱᱟ ᱠᱚᱫᱚ ᱛᱟᱦᱞᱮ ᱠᱷᱟᱱ ᱜᱚᱢᱠᱮ ᱟᱫᱚ, ᱫᱟᱜ ᱠᱚ ᱛᱟᱦᱮ ᱞᱮᱠᱷᱟᱱ ᱦᱚᱸ ᱪᱟᱥ ᱠᱚᱨᱮᱱᱟᱜ ᱚᱵᱷᱟᱵᱽ ᱠᱚᱫᱚ ᱵᱟᱝ ᱦᱩᱭᱩᱜᱼᱟ ᱫᱟᱜ ᱜᱮ ᱡᱚᱛᱚ ᱟᱥᱚᱞ ᱛᱟᱵᱚᱱ ᱫᱟᱜ ᱪᱷᱟᱲᱟ ᱢᱟ ᱪᱮᱫ ᱦᱮᱸ ᱜᱚᱢᱠᱮ ᱟᱞᱮ ᱥᱮᱫ ᱫᱚ ᱢᱤᱱᱤ ᱜᱮ ᱢᱮᱱᱟᱜ-ᱟ ᱜᱚᱢ ᱜᱮ ᱟᱞᱮᱠ ᱫᱚ ᱢᱤᱱᱤ ᱠᱚᱛᱮ ᱜᱮᱞᱮ ᱪᱟᱥᱟ ᱚᱱᱟ ᱡᱟᱦᱟᱸ ᱥᱤᱛᱩᱝ ᱦᱩᱲᱩ ᱫᱚ ᱟᱨᱠᱤ᱾
ᱚ ᱟᱪᱪᱷᱟ᱾
ᱚ, ᱟᱫᱚ ᱱᱮᱛᱟᱨ ᱫᱚ ᱚᱱᱮ ᱥᱮᱨᱢᱟ ᱡᱟᱹᱲᱤ ᱛᱮᱵᱚᱱ ᱨᱚᱦᱚᱭ ᱫᱟ ᱟᱨ ᱚᱱᱟ ᱥᱤ ᱥᱤᱛᱩᱝ ᱫᱤᱱ ᱠᱚᱫᱚ ᱦᱟᱸᱜ ᱚᱱᱮ ᱤᱭᱟᱹ ᱚᱱᱮ ᱢᱤᱱᱤ ᱢᱚᱴᱚᱨ ᱠᱚ ᱥᱮᱞᱚ ᱠᱚ ᱚᱱᱟ ᱛᱮᱜᱮᱞᱮ ᱪᱟᱥ ᱵᱟᱲᱟᱭᱟ ᱟᱨᱠᱤ ᱚᱱᱟ ᱠᱚ ᱟᱨ ᱜᱚᱢᱠᱮ ᱟᱫᱚ ᱚᱱᱮ ᱥᱚᱵᱽᱡᱤ ᱠᱚᱞᱮ ᱪᱟᱥᱼᱟ ᱫᱚᱢᱮ ᱜᱮ ᱟᱨᱠᱤ ᱵᱩᱡᱷᱟᱹᱣ ᱠᱮᱜ-ᱟᱵᱤᱱ᱾
ᱚ ᱟᱪᱪᱷᱟ ᱪᱮᱫ ᱥᱚᱵᱽᱡᱤ ᱠᱚᱫᱚᱯᱮ ᱪᱟᱥ ᱜᱮᱭᱟ ᱛᱟᱦᱞᱮ?
ᱟᱞᱮ ᱥᱮᱫ ᱢᱟ ᱥᱚᱵᱽᱡᱤ ᱠᱚᱫᱚ ᱦᱟᱱᱮ ᱠᱚᱨᱚᱞᱟ ᱠᱚᱞᱮ ᱪᱟᱥᱼᱟ᱾ ᱛᱟᱯᱚᱨᱮ ᱛᱚᱨᱢᱩᱡᱽ ᱠᱚᱠᱚ ᱪᱟᱥᱟ᱾ ᱛᱟᱯᱚᱨᱮ ᱚᱱᱮ ᱥᱚᱥᱟ ᱠᱚ, ᱛᱟᱯᱚᱨᱮ ᱡᱷᱤᱸᱜᱟᱹ ᱵᱚᱨᱵᱚᱴᱤ᱾ ᱱᱚᱝᱠᱟ ᱦᱚᱛᱚᱫ ᱠᱷᱟᱰᱟ ᱟᱨ ᱚᱱᱠᱟ ᱜᱮ ᱟᱨ ᱟᱭᱢᱟ ᱟᱭᱢᱟ ᱥᱚᱵᱽᱡᱤ
ᱚ ᱛᱟᱦᱞᱮ ᱜᱚᱝᱠᱮ ᱚᱱᱟ ᱠᱚᱫᱚ ᱢᱟᱱᱮ ᱪᱟᱥ ᱠᱟᱛᱮᱜ ᱛᱟᱨᱯᱚᱨ ᱟᱠᱷᱨᱤᱧ ᱜᱮᱭᱟ ᱯᱮ ᱥᱮ ᱡᱟ ᱚᱱᱮ ᱯᱟᱭᱠᱟᱨᱤ ᱠᱚ ᱦᱤᱡᱩᱜ ᱜᱮᱭᱟ ᱚᱱᱟ ᱠᱚᱨᱮ ᱯᱮ ᱩᱱᱠᱩ ᱠᱷᱚᱭ ᱯᱮ ᱮᱢᱟ ᱠᱚᱜᱮᱭᱟ, ᱥᱮ ᱪᱮᱫ? ᱟᱯᱮ ᱜᱮᱯᱮ ᱟᱠᱷᱨᱤᱧ ᱜᱮᱭᱟ, ᱥᱮ ᱚᱲᱟᱜ ᱠᱚᱨᱮ ᱡᱚᱢ ᱵᱟᱲᱟ ᱞᱮᱠᱟ?
ᱤᱦᱮᱸ ᱜᱚᱝᱠᱮ ᱟᱫᱚ ᱚᱱᱟ ᱡᱚᱢ ᱠᱚᱫᱚ ᱦᱟᱸᱜ ᱦᱩᱭᱩᱜ ᱠᱟᱱ ᱜᱮᱭᱟ, ᱚᱸᱰᱮ ᱡᱟᱦᱟᱸ ᱥᱚᱵᱽᱡᱤ ᱞᱮ ᱨᱚᱦᱚᱭ ᱠᱟᱫᱟ ᱚᱸᱰᱮ ᱠᱷᱚᱱ ᱜᱮᱞᱮ ᱡᱚᱢᱟ, ᱚᱸᱰᱮ ᱠᱷᱚᱱ ᱜᱮᱞᱮ ᱟᱹᱠᱷᱨᱤᱧᱼᱟ ᱾ ᱟᱫᱚ ᱚᱱᱮ ᱡᱟᱦᱟᱸ ᱯᱟᱹᱭᱠᱟᱹᱨ ᱠᱚᱠᱚ ᱦᱤᱡᱩᱜᱼᱟ ᱟᱞᱮ ᱟᱛᱳ ᱟᱛᱳ, ᱟᱛᱳ ᱵᱚᱞᱛᱮ ᱪᱮᱫᱠᱟ ᱢᱟᱱᱮ ᱟᱲᱚᱛ ᱢᱮᱱᱟᱜᱼᱟ ᱟᱨᱠᱤ ᱦᱮᱸ ᱥᱮ ᱾
ᱦᱩᱸ
ᱟᱫᱚ ᱟᱲᱚᱛ ᱠᱚᱨᱮ ᱠᱚ ᱦᱤᱡᱩᱜᱼᱟ ᱦᱟᱸᱜ ᱚᱸᱰᱮᱜᱮ ᱦᱟᱸᱜ ᱯᱟᱹᱭᱠᱟᱹᱨ ᱠᱚᱫᱚ ᱫᱩᱲᱩᱵ ᱠᱚᱜᱼᱟ ᱠᱚ ᱟᱫᱚ ᱟᱞᱮ ᱞᱮ ᱯᱳᱛᱛᱮᱠ ᱟᱛᱳ ᱨᱮ ᱡᱟᱦᱟᱸ ᱛᱤᱱᱟᱹᱜ ᱢᱮᱱ ᱪᱟᱹᱥᱤ ᱢᱮᱱᱟᱜ ᱠᱚᱣᱟ ᱚᱱᱠᱟᱱ ᱥᱚᱵᱽᱡᱤ ᱪᱟᱹᱥᱤ ᱠᱚ ᱦᱮᱸ
ᱦᱩᱸ
ᱟᱫᱚ ᱠᱚ ᱤᱫᱤᱭᱟ ᱤᱫᱤ ᱠᱟᱛᱮ ᱚᱱᱮ ᱯᱟᱹᱭᱠᱟᱹᱨ ᱦᱤᱥᱟᱹᱵ ᱛᱮᱞᱮ ᱮᱢᱟ ᱠᱚᱣᱟ ᱟᱨᱠᱤ ᱾
ᱟᱪᱪᱷᱟ ᱾
ᱟᱫᱚ ᱦᱮᱸ ᱟᱫᱚ ᱯᱩᱭᱥᱟᱹ ᱠᱚ ᱮᱢᱟ ᱞᱮᱭᱟ ᱟᱫᱚ ᱚᱱᱠᱟ ᱜᱮ ᱢᱤᱫ ᱵᱟᱨ ᱦᱚᱲ ᱫᱚ ᱦᱟᱴ ᱠᱚᱨᱮ ᱦᱚᱸᱠᱚ ᱟᱠᱷᱨᱤᱧ ᱵᱟᱲᱟᱭ ᱜᱮᱭᱟ ᱾ ᱮᱸ ᱢᱟᱱᱮ ᱵᱤᱥᱤ ᱫᱚ ᱵᱟᱝ ᱴᱩᱠ ᱴᱟᱠ ᱚᱱᱠᱟ ᱤᱫᱤᱭᱟ ᱠᱚ ᱟᱨᱠᱤ ᱟᱫᱚ ᱦᱮᱸ ᱟᱫᱚ ᱵᱤᱥᱤ ᱡᱩᱫᱤ ᱵᱤᱱ ᱪᱟᱥᱟ ᱟᱫᱚ ᱟᱠᱷᱨᱤᱧ ᱦᱚᱸᱛᱚ ᱦᱟᱸᱜ ᱢᱟᱱᱮ ᱦᱟᱴ ᱠᱚᱨᱮ ᱫᱚ ᱩᱱᱟᱹᱜ ᱫᱚ ᱵᱟᱹᱵᱤᱱ ᱟᱠᱷᱨᱤᱧ ᱫᱟᱲᱮᱜᱼᱟ ᱥᱮ ᱾
ᱦᱩᱸ ᱦᱩᱸ
ᱦᱳᱭ ᱟᱫᱚ ᱚᱱᱠᱟ ᱜᱮ ᱯᱟᱹᱭᱠᱟᱹᱨ ᱠᱚ ᱮᱢ ᱵᱟᱲᱟ ᱦᱩᱭᱩᱜ ᱜᱮᱭᱟ ᱾
ᱚᱸ
ᱟᱪᱪᱷᱟ ᱾ ᱟᱫᱚ ᱜᱚᱝᱠᱮ ᱛᱟᱦᱞᱮ ᱟᱯᱮ ᱥᱮᱫ ᱠᱚᱫᱚ ᱱᱚᱝᱠᱟ ᱜᱮ ᱥᱮ ᱮᱴᱟᱜ ᱨᱚᱠᱚᱢ ᱢᱟᱱᱮ
ᱦᱚᱸ ᱦᱚᱸ ᱟᱞᱮ ᱥᱮᱜ ᱦᱚᱸ ᱚᱱᱠᱟ ᱜᱮ ᱟᱞᱮ ᱥᱮᱜ ᱚᱱᱠᱟᱜᱮ ᱟᱞᱮ ᱥᱮᱜ ᱦᱚᱸ ᱚᱱᱠᱟ ᱜᱮ ᱦᱩᱭᱩᱜ ᱜᱮᱭᱟ ᱾
ᱚᱸ
ᱚᱲᱟᱜ ᱠᱚᱨᱮ ᱡᱚᱢ ᱵᱟᱲᱟ ᱞᱮᱠᱟ ᱥᱚᱵᱽᱡᱤ ᱠᱚᱫᱚ ᱠᱟᱹᱴᱤᱡ ᱠᱚᱢ ᱪᱟᱥ ᱦᱩᱭᱩᱜ ᱜᱮᱭᱟ ᱾ ᱦᱩᱲᱩ ᱠᱚᱜᱮ ᱡᱟᱹᱥᱛᱤ ᱪᱟᱥ ᱦᱩᱭ ᱜᱮ ᱡᱟᱭ ᱥᱚᱵᱽᱡᱤ ᱠᱚᱫᱚ ᱚᱱᱠᱟ ᱜᱮ ᱥᱚᱥᱟ ᱠᱚ ᱾ ᱡᱷᱤᱸᱜᱟᱹ ᱠᱚ ᱚᱱᱟ ᱠᱚᱜᱮ ᱾
ᱦᱳᱭ ᱜᱚᱝᱠᱮ ᱟᱫᱚ ᱟᱞᱮ ᱥᱮᱫ ᱢᱟ, ᱱᱚᱝᱠᱟ ᱜᱮᱞᱮ ᱪᱟᱥᱟ ᱟᱨᱠᱤ ᱟᱹᱰᱤ ᱡᱳᱨ ᱜᱮᱞᱮ ᱪᱟᱥᱟ ᱦᱮᱸ ᱥᱮ, ᱟᱫᱚ ᱜᱚᱝᱠᱮ ᱟᱫᱚ ᱮᱸ ᱥᱚᱵᱽᱡᱤ ᱵᱟᱫ ᱛᱮ ᱟᱨᱠᱤ ᱟᱨᱚ ᱡᱟᱦᱟᱸᱱᱟᱜ ᱠᱚ ᱡᱮᱢᱚᱱ ᱚᱱᱮ ᱛᱩᱲᱤ ᱠᱚ ᱯᱮ ᱮᱨ ᱵᱟᱲᱟᱭ ᱜᱮᱭᱟ ᱥᱮ ᱛᱩᱲᱤ ᱠᱚ ᱠᱷᱚᱥᱞᱟ ᱠᱚ ᱮᱸᱜ ᱟᱨᱚ
ᱦᱮᱸ ᱛᱩᱲᱤ ᱠᱷᱚᱥᱞᱟ ᱠᱚ ᱮᱨ ᱵᱟᱲᱟᱭ ᱦᱩᱭᱩᱜ ᱜᱮᱭᱟ, ᱚᱱᱟ ᱠᱚᱫᱚ ᱚᱲᱟᱜ ᱨᱮ ᱡᱚᱢ ᱞᱟᱠᱟ ᱮᱲ ᱵᱟᱨᱟᱭ ᱜᱮᱭᱟᱞᱮ ᱾ ᱪᱟᱥ ᱫᱚ ᱵᱟᱞᱮ ᱪᱟᱥ ᱜᱮᱭᱟ ᱚᱱᱟ ᱫᱚ, ᱚᱲᱟᱜ ᱠᱚᱨᱮᱜᱮ ᱚᱲᱟᱜ ᱵᱟᱲᱜᱮ ᱠᱚᱨᱮᱜᱮ ᱡᱚᱢ ᱵᱟᱲᱟ ᱞᱟ
ᱦᱮᱸ ᱜᱚᱝᱠᱮ ᱟᱞᱮ ᱥᱮᱫ ᱢᱟ ᱟᱞᱮ ᱥᱮᱫ ᱢᱟ ᱱᱚᱝᱠᱟ ᱚᱱᱟ ᱦᱚᱸᱠᱚ ᱪᱟᱥᱟ ᱵᱩᱡᱷᱟᱹᱣ ᱠᱮᱭᱟᱵᱤᱱ ᱾ ᱟᱠᱷᱨᱤᱧ ᱠᱚᱦᱚᱸ ᱞᱮ ᱟᱹᱠ ᱟᱹᱠᱷᱨᱤᱧ ᱜᱮᱭᱟ ᱟᱨ, ᱥᱩᱱᱩᱢ ᱠᱚᱠᱚ ᱚᱱᱟ ᱞᱮᱧ ᱵᱟᱲᱟᱭᱟ ᱚᱱᱟ ᱛᱩᱲᱤ ᱾ ᱠᱚᱛᱮ ᱟᱨᱠᱤ ᱡᱟᱭᱦᱳᱠ ᱚᱲᱟᱜ ᱨᱮᱱᱟᱜ ᱟᱹᱰᱤ ᱫᱤᱱ ᱪᱟᱞᱟᱜᱼᱟ᱾ ᱮᱢᱱᱤ ᱛᱮᱦᱚᱸ ᱚᱱᱮ ᱡᱟᱦᱟᱸ ᱠᱷᱚᱥᱞᱟ ᱠᱚᱫᱚ ᱞᱮ ᱟᱠᱷᱨᱤᱧ ᱜᱮᱭᱟ ᱟᱨᱠᱤ ᱦᱮᱸ ᱥᱮ ᱾
ᱦᱩᱸ ᱾
ᱟᱫᱚ ᱚᱱᱠᱟᱜᱮ ᱟᱞᱮ ᱟᱞᱮ ᱵᱟᱫ ᱠᱟᱛᱮᱜ ᱨᱮᱦᱚᱸ ᱟᱨᱚ ᱟᱹᱰᱤ ᱟᱭᱢᱟ ᱜᱮᱠᱚ ᱪᱟᱥ ᱜᱮᱭᱟ, ᱟᱨᱦᱚ ᱚᱱᱠᱟᱱ ᱜᱮ ᱦᱮᱸ ᱟᱹᱰᱤ ᱡᱳᱨ ᱜᱮᱠᱚ ᱪᱟᱥᱟ ᱦᱮᱸ ᱟᱫᱚ ᱟᱞᱮ ᱥᱮᱫ ᱫᱚ ᱪᱟᱥ ᱟᱹᱰᱤ ᱨᱚᱠᱚᱢ ᱪᱟᱥ ᱢᱮᱱᱟᱜᱼᱟ ᱟᱨᱠᱤ ᱟᱫᱚ ᱱᱚᱝᱠᱟ ᱜᱮ ᱟᱯᱮ ᱥᱮᱫ ᱦᱚᱭᱛᱚ ᱵᱟᱯᱮ ᱪᱟᱥ ᱜᱮᱭᱟ ᱥᱮ ᱪᱟᱥ ᱜᱮᱭᱟ ᱯᱮ ᱟᱞᱮ ᱫᱚ ᱦᱟᱸᱜ ᱟᱫᱚ ᱜᱚᱝᱠᱮ ᱛᱟᱦᱚᱞᱮ ᱵᱟᱸᱫ ᱯᱩᱠᱷᱨᱤ ᱡᱚᱠᱷᱚ ᱡᱚᱠᱷᱚᱱ ᱢᱮᱱᱟᱜ ᱛᱟᱯᱮᱭᱟ ᱟᱫᱚ ᱦᱟᱹᱠᱩ ᱠᱚᱫᱚ ᱯᱮ ᱥᱟᱵᱮᱫ ᱠᱚᱣᱟ ᱥᱮ?
ᱦᱮᱸ ᱦᱟᱹᱠᱩ ᱠᱚᱫᱚ ᱥᱟᱵ ᱵᱟᱲᱟ ᱦᱩᱭᱩ ᱠᱟᱱ ᱜᱮᱭᱟ ᱡᱟᱞ ᱠᱚᱞᱮ ᱡᱟᱞᱟᱢ ᱴᱟᱞᱟᱚᱱ ᱠᱚᱞᱮ ᱚᱰᱟᱣ ᱵᱟᱲᱟ ᱜᱮᱭᱟ ᱦᱟᱹᱠᱩ ᱠᱚᱠᱚ ᱧᱩᱨᱩᱜ ᱜᱮᱭᱟ᱾ ᱱᱛᱮᱢᱟ ᱜᱩᱰᱩ ᱦᱟᱹᱠᱩ ᱦᱚᱸᱠᱚ ᱧᱩᱨᱩ ᱜᱮᱭᱟ ᱫᱚᱢᱮ᱾
ᱟᱪᱪᱷᱟ ᱟᱫᱚ ᱜᱚᱝᱠᱮ ᱛᱟᱦᱚᱞᱮ ᱩᱱᱠᱩ ᱦᱮᱸ ᱞᱟᱹᱭ ᱞᱟᱹᱭ ᱫᱟᱞᱤᱧ ᱟᱫᱚ ᱦᱟᱹᱠᱩ ᱛᱟᱦᱚᱞᱮ ᱩᱱᱟᱹᱜ ᱫᱚ ᱢᱟᱨᱟᱝ ᱢᱟᱨᱟᱝ ᱦᱟᱹᱠᱩ ᱠᱚ ᱡᱷᱟᱟᱹᱞᱤ ᱫᱚ ᱟᱫᱚ ᱦᱟᱹᱠᱩ ᱦᱟᱹᱠᱩ ᱠᱚᱫᱚ ᱯᱮ ᱡᱚᱢ ᱠᱚᱣᱟ ᱥᱮ ᱟᱹᱠᱷᱨᱤᱧ ᱦᱚᱸᱯᱮ ᱟᱠᱷᱨᱤᱧ ᱠᱚᱜᱮᱭᱟ?
ᱦᱚᱸ ᱟᱠᱷᱨᱤᱧ ᱦᱚᱸᱞᱮ ᱟᱹᱠᱷᱨᱤᱧ ᱠᱚᱜᱮᱭᱟ ᱯᱩᱠᱷᱨᱤ ᱠᱚ ᱢᱮᱱᱟᱜ ᱟᱛᱚ ᱟᱨ ᱯᱩᱠᱷᱨᱤ ᱠᱚᱨᱮ ᱟᱲᱟᱜ ᱠᱚᱜᱮᱭᱟᱞᱮ᱾ ᱜᱟᱰᱟ ᱠᱚᱨᱮ ᱡᱮ ᱠᱟᱞᱟᱱ ᱠᱚᱨᱮ ᱚᱱᱟ ᱠᱚᱨᱮ ᱥᱟᱵ ᱦᱩᱭᱩᱜ ᱫᱚ ᱩᱱᱠᱩ ᱫᱚ ᱢᱟᱨᱟᱝ ᱢᱟᱨᱟᱝ ᱦᱟᱹᱠᱩ ᱫᱚ ᱠᱤᱪᱷᱩ ᱫᱚ ᱡᱚᱢ ᱵᱟᱲᱟ ᱦᱩᱭᱩᱜ ᱜᱮᱭᱟ ᱠᱤᱪᱷᱩ ᱫᱚ ᱯᱩᱠᱷᱨᱤ ᱠᱚᱨᱮ ᱟᱲᱟᱜ ᱵᱟᱲᱟ ᱦᱩᱭ ᱜᱮᱭᱟ᱾
ᱦᱮᱸ ᱟᱪᱪᱷᱟ ᱜᱚᱝᱠᱮ ᱢᱤᱫᱴᱟᱝ ᱢᱟᱱᱮ ᱯᱩᱠᱷᱨᱤ ᱠᱟᱛᱷᱟ ᱡᱚᱠᱷᱚᱱ ᱵᱤᱱ ᱞᱟᱹᱭ ᱠᱮᱫᱟ ᱢᱤᱫᱴᱟᱝ ᱠᱟᱛᱷᱟ ᱞᱤᱧ ᱞᱟᱹᱭ ᱥᱟᱱᱟᱭᱮᱫ ᱞᱤᱧᱟᱹ ᱟᱹᱞᱤᱧ ᱦᱚᱸ, ᱟᱫᱚ ᱚᱱᱟᱜᱮ ᱞᱟᱹᱭ ᱫᱟᱞᱤᱧ ᱦᱮᱸ᱾ ᱟᱪᱪᱷᱟ ᱜ ᱜᱚᱝᱠᱮ ᱟᱞᱮ ᱥᱮᱫ ᱢᱟ ᱱᱚᱝᱠᱟ ᱢᱟᱱᱮ ᱧᱮᱞ ᱵᱟᱲᱟ ᱦᱩᱭᱩᱜ ᱠᱟᱱᱟ ᱜᱚᱴᱟᱜᱮ ᱢᱟᱱᱮ ᱯᱩᱠᱷᱨᱤ ᱠᱚᱨᱮ ᱠᱚ ᱴᱤᱠᱤᱴ ᱜᱮᱭᱟ ᱦᱟᱹᱠᱩ ᱥᱟᱵ ᱵᱟᱠᱷᱨᱟ ᱵᱩᱡᱷᱟᱹᱣ, ᱦᱮᱸ ᱵᱟᱹᱬᱥᱤ ᱵᱟᱹᱬᱥᱤ ᱵᱟᱹᱬᱥᱤ ᱛᱮ ᱦᱮᱸ ᱾
ᱚᱱᱟ ᱟᱫᱚ ᱚᱱᱟ ᱚᱱᱛᱮ ᱫᱚ ᱦᱟᱸᱜ ᱟᱯᱮ ᱥᱮᱫ ᱫᱚ ᱚᱱᱠᱟ ᱴᱤᱠᱤᱴ ᱠᱚ ᱢᱟᱱᱮ ᱡᱟᱦᱟᱸ ᱯᱩᱠᱷᱨᱤ ᱨᱮ ᱦᱟᱹᱠᱩ ᱠᱚ ᱛᱟᱦᱮᱱ ᱫᱚ ᱦᱟᱹᱠᱩ ᱥᱟᱵ ᱞᱟᱹᱜᱤᱫ ᱴᱤᱠᱤᱴ ᱠᱚᱫᱚ ᱠᱚ ᱠᱚᱨᱟᱣ ᱜᱮᱭᱟ᱾
ᱦᱮᱸ ᱦᱮᱸ ᱠᱚᱨᱟᱣ ᱜᱮᱭᱟ᱾
ᱦᱮᱸ ᱦᱮᱸ ᱚᱱᱟᱜᱮ ᱟᱨᱠᱤ ᱟᱞᱮ ᱥᱮᱫ ᱫᱚ ᱟᱹᱰᱤ ᱡᱳᱨ ᱜᱮᱠᱚ ᱠᱚᱨᱟᱣ ᱜᱮᱭᱟ ᱛᱚ ᱱᱚᱝᱠᱟ ᱢᱟᱱᱮ ᱦᱮᱸ ᱴᱤᱠᱤᱴ ᱥᱮᱞ ᱢᱚᱬᱮᱥᱚ ᱴᱟᱠᱟ ᱛᱩᱨᱩᱭ ᱥᱚ ᱴᱟᱠᱟ ᱚᱱᱠᱟ ᱦᱤᱥᱟᱹᱵᱽ ᱛᱮ ᱴᱤᱠᱤᱴ ᱠᱚ ᱫᱚᱦᱚ ᱠᱮᱫᱟ ᱟᱫᱚ ᱚᱱᱮ ᱢᱤᱫ ᱢᱤᱫᱴᱟᱝ ᱥᱮ ᱵᱟᱨᱭᱟ ᱵᱟᱹᱲᱥᱤ ᱟᱫᱚ ᱮᱢᱟ ᱯᱮᱭᱟ ᱠᱚ ᱢᱟᱱᱮ ᱞᱟᱹᱭ ᱟᱠᱚᱣᱟ ᱡᱮ ᱵᱟᱨᱭᱟ ᱚᱞ ᱛᱟᱦᱮᱱᱟ ᱚᱱᱠᱟᱱ ᱤᱭᱟᱹᱨᱮ ᱦᱮᱱᱵᱤᱞ ᱨᱮᱜᱮ ᱡᱮ ᱵᱟᱨᱭᱟ ᱵᱟᱹᱲᱥᱤ ᱟᱛᱮ ᱢᱤᱜ ᱦᱤᱡᱩᱜᱼᱟ ᱟᱫᱚ ᱱᱩᱱᱟᱹᱜ ᱯᱩᱭᱥᱟᱹ ᱮᱢ ᱠᱟᱛᱮᱫ ᱴᱤᱠᱤᱴ ᱦᱟᱛᱟᱣ ᱦᱩᱭᱩᱜ ᱛᱟᱢᱟ, ᱟᱨ ᱴᱟᱭᱤᱢ ᱢᱤᱫᱴᱟᱝ ᱠᱚ ᱮᱢᱟ ᱟᱨᱠᱤ ᱦᱳᱭ ᱥᱮ᱾
ᱦᱩᱸ ᱾
ᱟᱫᱚ ᱚᱱᱟ ᱠᱚᱜᱮ ᱦᱟᱸᱜ ᱟᱯᱮ ᱥᱮᱫ ᱦᱩᱭᱩᱜ ᱠᱟᱱᱟ ᱥᱮ ᱵᱟᱝ ᱟᱞᱮ ᱥᱮᱫ ᱢᱟ ᱦᱩᱭᱩᱜ ᱜᱮᱭᱟ ᱟᱨᱠᱤ ᱾
ᱟᱪᱪᱷᱟ ᱟᱪᱪᱷᱟ᱾ ᱦᱳᱭ ᱦᱳᱭ ᱟᱫᱚ ᱡᱟᱭᱦᱳᱠ᱾ ᱡᱷᱚᱛᱚ ᱡᱟᱭᱜᱟ ᱥᱮᱫ ᱢᱟ ᱚᱱᱟ ᱠᱚᱫᱚ, ᱵᱟᱝᱜᱮ ᱪᱟᱹᱞᱩ ᱟᱥᱮ ᱦᱳᱭ᱾ ᱟᱪᱪᱷᱟ ᱜᱚᱝᱠᱮ ᱛᱟᱦᱟᱞᱮ ᱟᱯᱮ ᱚᱱᱛᱮ ᱫᱚ ᱟᱹᱵᱤᱱ ᱫᱚ ᱵᱚᱞ ᱠᱚᱵᱤᱱ ᱮᱱᱮᱡ ᱜᱮᱭᱟ ᱥᱮ ᱵᱟᱝ?
ᱦᱮᱸ ᱵᱚᱞ ᱠᱚ ᱮᱱᱮᱡ ᱵᱟᱲᱟ ᱦᱩᱭᱩᱜ ᱜᱮᱭᱟ ᱪᱟᱞᱟᱜ ᱦᱩᱭᱩᱜ ᱜᱮᱭᱟ ᱴᱤᱢ ᱠᱚ ᱮᱢᱜᱮᱭᱟᱞᱮ᱾
ᱚ ᱟᱪᱪᱷᱟ ᱜᱚᱝᱠᱮ ᱚᱱᱛᱮ ᱫᱚ ᱛᱟᱦᱟᱞᱮ ᱠᱷᱮᱞ ᱠᱚᱫᱚ, ᱟᱪᱪᱷᱟ ᱠᱷᱮᱞ ᱟᱪᱪᱷᱟ ᱟᱪᱪᱷᱟ᱾ ᱟᱫᱚ ᱛᱟᱦᱟᱞᱮ ᱜᱚᱝᱠᱮ ᱠᱷᱮᱞ ᱠᱚᱫᱚ ᱟᱨᱟᱢᱵᱷᱚ ᱟᱠᱟᱱᱟ ᱥᱮ ᱪᱮᱫ?
ᱦᱮᱸ ᱠᱷᱮᱞ ᱠᱚᱫᱚ ᱟᱨᱟᱢᱵᱷᱚ ᱟᱠᱟᱱᱟ ᱜᱚᱴᱟ ᱜᱮ ᱦᱩᱭᱩᱜ ᱜᱮᱭᱟ᱾
ᱟᱪᱪᱷᱟ᱾
ᱡᱟ ᱞᱳᱠᱟᱞ ᱠᱷᱮᱞ ᱠᱚ ᱢᱟᱨᱟᱝ ᱢᱟᱨᱟᱝ ᱫᱷᱟᱣᱟ ᱠᱚᱨᱮᱫ ᱵᱟᱟᱹᱞᱤᱧ ᱪᱟᱞᱟᱣ ᱵᱟᱲᱟᱭ ᱜᱮᱭᱟ ᱡᱟᱱᱮ ᱡᱟᱦᱳᱠ ᱞᱳᱠᱟᱞ ᱠᱚᱨᱮᱜ ᱜᱮ ᱠᱷᱮᱞ ᱵᱟᱲᱟ ᱦᱳᱭᱩᱜ ᱜᱮᱭᱟ ᱚᱱᱟ ᱠᱚᱜᱮ᱾
ᱦᱳᱭ ᱦᱳᱭ ᱦᱳᱭ ᱟᱫᱚ ᱟᱫᱚ ᱡᱮᱦᱮᱛᱩ ᱠᱷᱮᱞ ᱠᱟᱛᱷᱟ ᱞᱟᱝ ᱨᱟᱠᱟᱵ ᱠᱮᱫᱟ ᱟᱫᱚ ᱢᱤᱫᱴᱟᱝ ᱠᱟᱛᱷᱟ ᱞᱮᱭ ᱥᱟᱱᱟᱧ ᱠᱟᱱᱟ ᱦᱮᱸ?
ᱦᱩᱸ
ᱟᱫᱚ ᱱᱚᱝᱠᱟ ᱤᱭᱟᱹ ᱟᱹᱵᱤᱱ ᱵᱤᱱ ᱠᱷᱮᱞ ᱠᱟᱱᱟ ᱱᱚᱝᱠᱟ ᱦᱮᱸ ᱯᱷᱩᱰᱵᱚᱞ ᱠᱚ ᱦᱮ, ᱸ ᱟᱫᱚ ᱡᱟ ᱟᱛᱩ ᱵᱤᱱ ᱪᱟᱞᱟᱜ ᱠᱟᱱ ᱜᱮᱭᱟ ᱦᱚᱭᱛᱚ ᱦᱟᱸᱰᱮ ᱱᱟᱰᱮ ᱠᱚ ᱤᱫᱤᱭᱮᱫ ᱵᱤᱱ ᱜᱮᱭᱟ ᱦᱮᱸ ᱥᱮᱵᱤᱱ ᱪᱟᱞᱟᱜ ᱠᱟᱱ ᱜᱮᱭᱟ᱾ ᱟᱫᱚ ᱜᱚᱝᱠᱮ ᱱᱚᱝᱠᱟ ᱵᱟᱝ ᱧᱮᱞ ᱠᱟᱱᱟ ᱡᱮ ᱮ ᱡᱟᱦᱟᱸᱭ ᱪᱤᱠᱟᱹ ᱡᱟᱦᱟᱭ ᱦᱚᱭ ᱴᱤᱢᱢᱮᱴ ᱨᱮᱱ ᱡᱟᱦᱟᱸᱭ ᱡᱟᱦᱟᱸ ᱪᱤᱠᱟᱹ ᱞᱮᱱᱠᱷᱟᱱ ᱦᱚᱭ ᱛᱚ ᱦᱟᱱᱮ ᱡᱟᱦᱟᱸᱭ ᱠᱳᱪ ᱞᱮᱠᱟ ᱡᱟᱦᱟᱸᱭ ᱛᱟᱦᱮᱱ ᱠᱟᱱᱟ ᱥᱮ ᱢᱤᱫᱴᱟᱱ ᱴᱤᱢ ᱤᱭᱟᱹ ᱦᱮᱰ ᱢᱟᱱᱮ ᱴᱤᱢ ᱨᱤᱱᱤᱡ ᱡᱟᱦᱟᱸ ᱦᱮᱴ ᱟᱨᱠᱤ᱾ ᱦᱮᱸ ᱡᱟᱦᱟᱸ ᱠᱚ ᱢᱮᱛᱟᱭᱟ ᱩᱱᱤ ᱫᱚ ᱡᱟᱭᱦᱳᱠ ᱢᱟᱱᱮ ᱤᱭᱟᱹ ᱞᱮᱠᱟ ᱟᱨᱠᱤ ᱡᱟᱦᱟᱸᱭ ᱠᱷᱮᱞ ᱠᱚ ᱥᱟᱵ ᱵᱟᱲᱟᱭᱟ, ᱟᱫᱚ ᱚᱱᱠᱟ᱾ ᱦᱳᱭ ᱦᱳᱭ ᱦᱳᱭ ᱦᱳᱭ ᱟᱫᱚ ᱜᱚᱝᱠᱮ ᱚᱱ ᱩᱱᱤ ᱡᱩᱫᱤ ᱢᱟᱱᱮ ᱢᱤᱫᱴᱟᱝ ᱴᱤᱢᱢᱮᱴ ᱡᱟᱦᱟᱸᱭ ᱡᱩᱫᱤ ᱡᱟᱦᱟᱸᱭ ᱠᱷᱮᱞ ᱠᱷᱮᱞ ᱛᱮ ᱡᱟᱸᱜᱟ ᱠᱚ ᱵᱟᱢ ᱨᱚᱪᱚᱫ ᱮᱱ ᱛᱟᱭᱟ ᱥᱮ ᱨᱟᱹᱯᱩᱫ ᱮᱱ ᱛᱟᱭᱟ, ᱟᱫᱚ ᱚᱱᱟ ᱠᱚᱫᱚ ᱜᱚᱝᱠᱮ ᱢᱟᱱᱮ ᱨᱤᱠᱤᱥᱠ ᱠᱚᱫᱚ ᱯᱮ ᱦᱟᱛᱟᱣ ᱢᱟᱱᱮ ᱡᱟᱦᱟᱸ ᱪᱤᱠᱟᱹ ᱞᱮᱱᱠᱷᱟᱱ ᱟᱨᱠᱤ᱾ ᱤᱭᱟᱹ ᱚᱱᱟ ᱠᱚᱫᱚ ᱯᱩᱭᱥᱟᱹ ᱠᱷᱚᱨᱪᱟ ᱠᱚᱫᱚ ᱮᱢ ᱵᱟᱲᱟᱜ ᱜᱮᱭᱟ ᱠᱚ ᱥᱮ ᱵᱟᱝ?
ᱦᱮᱸ ᱮᱢ ᱵᱟᱲᱟ ᱜᱮᱭᱟ ᱠᱚ, ᱮᱢ ᱵᱟᱲᱟ ᱜᱮᱭᱟ ᱠᱚ ᱠᱤᱱᱛᱩ ᱢᱟᱨᱟᱝ ᱢᱟᱨᱟᱝ ᱫᱷᱟᱢᱟᱠᱟ ᱠᱚᱨᱮ ᱠᱷᱮᱞ ᱪᱟᱞᱟᱣ ᱞᱮᱱᱠᱷᱟᱱ ᱩᱱᱠᱩ ᱛᱚᱵᱮ ᱫᱚᱠᱚ ᱮᱢᱚᱜ ᱜᱮᱭᱟ ᱟᱨ ᱮᱢᱱᱤ ᱪᱷᱳᱴᱳ ᱠᱷᱟᱴᱳ ᱨᱮᱫᱚ ᱚᱱᱟ ᱨᱮᱫᱚ ᱩᱱᱟᱹᱜ ᱛᱚ ᱵᱟᱠᱚ ᱮᱢ ᱵᱟᱲᱟᱜ ᱜᱮᱭᱟ᱾ ᱮᱠᱮ ᱵᱚᱞᱮ ᱢᱟᱨᱟᱝ ᱢᱟᱨᱟᱝ ᱢᱤᱫ ᱞᱟᱠᱷ ᱪᱷᱚᱞᱟᱠᱷ ᱚᱱᱠᱟ, ᱯᱟᱸᱪ ᱞᱟᱠᱷ ᱫᱚᱥ ᱞᱟᱠᱷ ᱴᱟᱠᱟ ᱡᱚᱠᱷᱚᱱ ᱫᱷᱟᱢᱟᱠᱟ ᱠᱷᱮᱞ ᱠᱚ ᱦᱩᱭᱩᱜ ᱜᱮ ᱫᱚ ᱚᱱᱟ ᱠᱚᱨᱮᱜᱮ, ᱟᱨ ᱡᱟᱦᱟᱸ ᱱᱮᱛᱟᱨ ᱱᱚᱝ ᱴᱮᱱᱤᱥ ᱵᱚᱞ ᱯᱷᱩᱴ ᱴᱮᱱᱤᱥ ᱡᱟ ᱠᱷᱮᱞ ᱦᱩᱭᱩᱜ ᱜᱮᱭᱟ᱾
ᱦᱩᱸ᱾
ᱚᱱᱟ ᱠᱚᱨᱮ ᱫᱚ, ᱩᱱᱟᱹᱜ ᱫᱚ ᱨᱤᱠ ᱵᱟᱠᱚ ᱩᱱᱟᱹᱜ ᱫᱚ ᱵᱟᱠᱚ ᱤᱭᱟᱹᱤᱭ ᱜᱮᱭᱟ᱾ ᱡᱟᱦᱟᱸᱭ ᱩᱱᱠᱩ ᱰᱳᱱᱟᱨ ᱠᱚ ᱢᱮᱱᱟᱜ ᱠᱚ ᱢᱟᱱᱮ ᱠᱳᱪ ᱞᱮᱠᱟᱱ ᱠᱚ ᱩᱱᱠᱩ ᱫᱚ ᱩᱱᱟ ᱨᱤᱠᱥ ᱵᱟᱠᱚ ᱤᱭᱟᱹ ᱵᱟᱠᱚ ᱦᱟᱛᱟᱣ ᱜᱮᱭᱟ ᱪᱟ ᱵᱟᱠᱚ ᱦᱟᱛᱟᱣ ᱜᱮᱭᱟ᱾
ᱱᱚᱣᱟ ᱠᱷᱮᱞ ᱠᱚᱫᱚ ᱦᱟᱸᱜ ᱮᱠ ᱮᱠ ᱯᱚᱠᱠᱷᱮ ᱫᱚ ᱱᱚᱣᱟ ᱠᱚᱫᱚ ᱠᱷᱮᱞ ᱠᱚᱫᱚ ᱵᱷᱟᱜᱮ ᱫᱚ ᱵᱷᱟᱜᱮ ᱜᱮᱭᱟ ᱥᱮ ᱪᱮᱫ ᱦᱮᱸ?
ᱦᱮᱸ ᱵᱷᱟᱜᱤ ᱫᱚ ᱵᱷᱟᱜᱤ ᱜᱮᱭᱟ᱾
ᱟᱫᱚ ᱚᱱᱠᱟ ᱟᱨᱠᱤ ᱠᱤᱪᱩᱝ ᱜᱟᱱ ᱴᱩᱠ ᱴᱟᱠ ᱨᱤᱠᱤᱥ ᱦᱚᱸ ᱢᱮᱱᱟᱜᱼᱟ ᱟᱫᱚ ᱡᱷᱚᱛᱚ ᱦᱚᱲ ᱦᱚᱲ ᱢᱟ ᱥᱚᱢᱟᱱ ᱵᱟᱠᱚ ᱥᱚᱢᱟᱱᱟ ᱥᱮ ᱜᱚᱝᱠᱮ ᱾
ᱦᱳᱭ ᱦᱳᱭ᱾
ᱦᱩᱸ ᱟᱫᱚ ᱱᱚᱝᱠᱟ ᱜᱮ ᱟᱫᱚ ᱱᱚᱣᱟ ᱠᱚᱫᱚ ᱥᱚᱨᱤᱨ ᱪᱚᱨᱪᱟ ᱡᱤᱱᱤᱥ ᱠᱟᱱᱟ ᱥᱮ᱾ ᱦᱚᱲᱢᱚ ᱪᱚᱨᱪᱟ ᱡᱤᱱᱤᱥ ᱠᱟᱱᱟ᱾ ᱟᱫᱚ ᱠᱷᱮᱞ ᱠᱷᱮᱞ ᱛᱮᱦᱚᱸ ᱦᱚᱲᱢᱚ ᱠᱚ ᱛᱷᱤᱠ ᱴᱷᱤᱠ ᱛᱟᱦᱮᱸᱱᱟ ᱠᱷᱮᱞ ᱦᱚᱸ ᱵᱤᱱ ᱠᱷᱮᱞᱟ ᱦᱚᱲᱢᱚ ᱦᱚᱸ ᱴᱷᱤᱠ ᱛᱟᱦᱮᱸᱱᱟ ᱟᱫᱚ ᱱᱤᱡᱮ ᱢᱟᱱᱮ ᱱᱤᱡᱮ ᱜᱟᱭᱤᱰ ᱨᱮ ᱛᱟᱦᱮᱸᱱ ᱦᱩᱭᱩᱜᱼᱟ ᱟᱨᱠᱤ, ᱱᱤᱡᱮᱨᱟᱜ ᱥᱮᱯᱴᱤ ᱛᱮ ᱛᱟᱦᱮᱸᱱ ᱦᱩᱭᱩᱜᱼᱟ᱾
ᱟᱫᱚ ᱚᱝᱠᱟ ᱜᱮ ᱧᱮᱞ ᱵᱟᱲᱟ ᱠᱟᱛᱮ ᱠᱷᱮᱞ ᱦᱩᱭᱩᱜᱼᱟ ᱥᱮ ᱪᱮᱫ ᱵᱤᱱ ᱞᱟᱹᱭᱟ?
ᱦᱮᱸ ᱦᱳᱭ ᱠᱷᱟᱞᱤ ᱠᱷᱮᱞ ᱠᱷᱮᱞ ᱞᱮᱠᱷᱟᱱ ᱫᱚ ᱟᱨ ᱵᱟᱝ ᱜᱟᱱᱚᱜ-ᱟ ᱛᱚ ᱠᱟᱹᱴᱤᱡ ᱱᱤᱡᱮ ᱥᱮᱫ ᱦᱚᱸ ᱠᱟᱹᱴᱤᱡ ᱦᱚᱲᱢᱚ ᱠᱚ ᱠᱟᱹᱴᱤᱡ ᱧᱮᱞ ᱦᱩᱭᱩᱜᱼᱟ᱾
ᱦᱮᱸ ᱦᱮᱸ᱾ ᱟᱫᱚ ᱚᱱᱠᱟᱱ ᱚᱱᱠᱟᱱᱜᱮ ᱟᱨᱠᱤ ᱡᱮᱢᱚᱱ ᱱᱤᱡᱮ ᱱᱤᱡᱮᱨᱟᱜ ᱧᱮᱞ ᱠᱟᱛᱮᱜ ᱚᱱᱠᱟ ᱠᱷᱮᱞ ᱠᱚ ᱦᱳᱭᱳᱜᱼᱟ ᱟᱨᱠᱤ ᱚᱱᱠᱟ ᱵᱮᱥᱤ ᱨᱤᱠᱥ ᱠᱚᱫᱚ ᱦᱟᱛᱟᱣ ᱵᱟᱝ ᱜᱟᱱᱚᱜᱼᱟ ᱵᱟᱠᱷᱟᱡ ᱡᱟᱦᱟᱸ ᱪᱤ ᱠᱟ. ᱞᱮᱠᱷᱟᱱ ᱚᱠᱚᱭ ᱧᱮᱞ ᱵᱤᱱᱟ ᱦᱟᱯᱮᱱ ᱫᱤᱱ ᱫᱚ᱾ ᱦᱳᱭ᱾ ᱟᱪᱷᱟ ᱴᱷᱤᱠ ᱜᱮ
ᱟᱨ ᱱᱤᱡᱮᱨᱟᱜ ᱢᱤᱫᱴᱟᱝ ᱵᱚᱛᱚᱨ ᱛᱟᱦᱮᱸᱱ ᱜᱮᱭᱟ ᱥᱮ, ᱠᱷᱮᱞ ᱥᱚᱢᱚᱭ ᱫᱚ᱾
ᱟᱫᱚ ᱜᱚᱝᱠᱮ ᱟᱞᱟᱝᱟᱜ ᱚᱠᱛᱚ ᱢᱟ ᱦᱳᱭ
ᱦᱩᱸ᱾
ᱟᱫᱚ ᱜᱚᱝᱠᱮ ᱱᱚᱝᱠᱟ ᱜᱮ ᱛᱟᱦᱚᱞᱮ ᱱᱤᱭᱟ ᱵᱟᱨ ᱫᱚ ᱱᱚᱝᱠᱟ ᱜᱮ ᱟᱫᱚ
ᱨᱚᱯᱚᱲᱟ ᱥᱮ ᱪᱮᱫ? ᱦᱮᱸ ᱡᱚᱦᱟᱨ ᱜᱮ ᱜᱚᱝᱠᱮ᱾